ᱦᱮᱞᱳ ᱦᱮᱞᱳ ᱡᱚᱦᱟᱨ ᱜᱮ, ᱦᱮᱸ ᱦᱮᱞᱳ ᱡᱚᱦᱟᱨ, ᱟᱡᱚᱢᱚᱜ ᱠᱟᱱᱟ ᱨᱚᱲ? ᱦᱮᱞᱳ,
ᱨᱚᱲ ᱟᱸᱡᱚᱢᱚᱜ ᱠᱟᱱᱟ? ᱦᱮᱸ ᱨᱚᱲᱤᱧ ᱟᱸᱡᱚᱢ ᱫᱟ᱾
ᱦᱮᱞᱳᱣ,
ᱦᱮᱸ ᱮᱱᱛᱜ ᱟᱸᱡᱚᱢ ᱫᱟ, ᱵᱟᱢ ᱟᱸᱡᱚᱢ ᱫᱟ ᱟᱸᱡᱚᱢ ᱟᱸᱡᱚᱢᱟᱹᱧ ᱟᱸᱡᱚᱢ ᱫᱟᱹᱧ᱾
ᱟᱸᱡᱚᱢᱚᱜ ᱠᱟᱱᱟ,
ᱦᱮᱞᱳ ᱦᱮᱸ ᱱᱤᱛᱚᱜ ᱟᱡᱚᱢᱚᱜ ᱠᱟᱱᱟ᱾ ᱦᱮᱸ ᱞᱟᱹᱭ ᱫᱤᱧ ᱵᱟᱢ ᱟᱸᱡᱚᱢ ᱫᱟ?
ᱦᱮᱞᱳ,
ᱟᱸᱡᱚᱢ ᱫᱟ
ᱦᱮᱸ ᱦᱮᱸ ᱤᱧᱫᱚᱧ ᱟᱸᱡᱚᱢ ᱫᱟ,
ᱦᱮᱞᱳ, ᱠᱟᱛᱷᱟ ᱵᱟᱝ ᱟᱸᱡᱚᱢᱚᱜ ᱠᱟᱱᱟ ᱚᱻ ᱤᱧ ᱴᱷᱮᱱ ᱵᱟᱝ ᱟᱸᱡᱚᱢᱚᱜ ᱠᱟᱱ ᱛᱟᱦᱮ,
ᱟᱪᱷᱟ ᱱᱮᱴᱣᱚᱟᱨᱠ ᱰᱤᱥᱴᱟᱵᱚᱜ ᱠᱟᱱᱟ ᱢᱤᱫ ᱫᱷᱟᱣᱛᱮ, ᱟᱸᱡᱚᱢ ᱠᱟᱱᱟ ᱱᱤᱛᱚᱜ?
ᱤᱱᱟᱹᱜ ᱜᱮ ᱰᱤᱥᱴᱟᱯ ᱦᱮᱸ ᱛᱟᱦᱮ ᱦᱮᱸ ᱱᱤᱛᱚᱜ ᱟᱸᱡᱚᱢᱚᱜ ᱟᱠᱟᱱᱟ, ᱦᱮᱸ ᱛᱟᱞᱦᱮ ᱮᱸ ᱛᱩᱯᱩ ᱵᱟᱲᱟ ᱦᱩᱭᱱᱟ ᱥᱮ ᱵᱟᱝ?
ᱛᱩᱯᱩᱜᱼᱟ ᱟᱹᱰᱤ ᱳᱭᱤᱪᱷᱩ ᱠᱷᱚᱱ ᱯᱚᱨᱮ ᱛᱩᱯᱩ ᱦᱳᱭᱳᱜᱼᱟ,
ᱚ ᱦᱮᱸ ᱦᱮᱸ ᱛᱟᱯᱚᱨ,
ᱛᱚᱯᱩ ᱦᱩᱭᱱᱟ ᱟᱹᱵᱤᱱᱟᱜ
ᱚ ᱦᱟᱸᱜ ᱫᱚ ᱫᱚᱢᱮ ᱵᱟᱝ ᱵᱟᱝ ᱦᱚᱜ ᱚᱭᱛᱚ ᱫᱚᱢᱮ ᱥᱤᱛᱩᱝ ᱫᱟᱭ ᱛᱚ ᱟᱨ ᱚᱱᱛᱮ ᱪᱮᱫᱠᱟᱭ ᱥᱤᱛᱩᱝ ᱮᱫᱟ?
ᱱᱚᱛᱮ ᱫᱚ ᱥᱤᱛᱩᱝ ᱠᱚᱫᱚ ᱵᱷᱟᱹᱜᱤ ᱜᱮ᱾ ᱡᱳᱨ ᱥᱤᱛᱩᱝ ᱠᱚᱫᱚ ᱡᱳᱨ ᱜᱮ
ᱟᱨ ᱟᱨ
ᱴᱚᱯᱤᱠ ᱤᱧ ᱞᱟᱹᱭ ᱫᱟ ᱚᱱᱟ ᱴᱚᱯᱤᱠ ᱤᱫᱤ ᱠᱟᱴᱤᱡ ᱞᱟᱝ ᱨᱚᱯᱚᱨ ᱞᱮᱱ ᱜᱮ
ᱦᱮᱸ ᱦᱮᱸ ᱞᱟᱹᱭ ᱢᱮ
ᱟᱞᱮ ᱢᱳᱵᱟᱭᱤᱞ ᱵᱮᱵᱚᱦᱟᱨ ᱦᱩᱭᱩᱜ ᱠᱟᱱᱟ ᱴᱷᱤᱠ ᱱᱤᱭᱟᱹ ᱵᱮᱵᱚᱦᱟᱨ ᱛᱤᱱᱟᱹᱜ ᱴᱟ ᱢᱟᱱᱮ ᱢᱮ ᱢᱟᱱᱮ ᱵᱷᱟᱜᱤ ᱥᱮᱫ ᱦᱩᱭᱩᱜ ᱠᱟᱱᱟ ᱛᱤᱱᱟᱹᱜ ᱴᱟ
ᱦᱮᱸ ᱱᱚᱣᱟ ᱢᱳᱵᱟᱭᱤᱞ ᱫᱚ ᱦᱮᱸ ᱛᱤᱱᱟᱹᱜ ᱵᱷᱟᱜᱤᱭᱟ ᱩᱱᱟᱹᱜ ᱜᱮ ᱵᱟᱹᱲᱤᱡᱼᱟ ᱪᱮᱫᱟᱜ ᱥᱮ ᱢᱳᱚᱵᱟᱭᱤᱞ ᱛᱮᱜᱮ ᱡᱮᱢᱚᱱ ᱱᱮᱛᱟᱨ ᱡᱩᱜᱽ ᱫᱚ ᱟᱫᱷᱩᱱᱤᱠ ᱡᱩᱜᱽ ᱫᱚ ᱱᱤᱛᱚᱜ ᱚᱞᱚᱜ ᱯᱟᱲᱦᱟᱜ ᱥᱮ ᱡᱟᱦᱟᱱᱟᱜ ᱡᱳᱜᱟᱡᱳᱜᱽ ᱞᱟᱹᱜᱤᱫ ᱛᱮ ᱯᱮᱲᱟ ᱯᱟᱹᱲᱦᱟᱹ ᱥᱮ ᱡᱟᱦᱟᱸᱭ ᱜᱮ ᱯᱷᱳᱱ ᱢᱤᱫ ᱜᱷᱟᱹᱲᱤᱡ ᱛᱮ ᱯᱷᱳᱱ ᱜᱟᱱᱚᱜᱼᱟ ᱥᱚᱸᱜᱮ ᱥᱚᱸᱜᱮ ᱜᱮ ᱠᱷᱚᱵᱚᱨ ᱧᱟᱢᱚᱜᱼᱟ᱾ ᱟᱨ
ᱦᱮᱸ
ᱟᱨ ᱵᱟᱹᱲᱤᱡ ᱦᱩᱭᱩᱜ ᱠᱟᱱᱟ ᱱᱚᱣᱟᱛᱮ ᱡᱮᱢᱚᱱ ᱢᱤᱫ ᱨᱚᱠᱚᱢ ᱧᱮᱞ ᱡᱟᱦᱟᱱᱟᱜ ᱩᱫᱷᱢᱟᱹ ᱛᱟᱨᱯᱚᱨ ᱜᱮᱢ ᱠᱷᱮᱞ ᱥᱮ ᱤᱱᱥᱴᱟᱜᱨᱟᱢ ᱧᱮᱞ ᱢᱟᱱᱮ ᱵᱟᱝ ᱠᱟᱹᱢᱤ ᱠᱟ ᱠᱟᱛᱮᱫ ᱱᱮᱛᱟᱨ ᱠᱚ ᱜᱤᱫᱽᱨᱟᱹ ᱠᱚ ᱡᱟᱦᱟᱸᱭ ᱜᱮᱢ ᱠᱚ ᱫᱚᱢᱮ ᱠᱚ ᱠᱷᱮᱞᱳᱜ ᱠᱟᱱᱟ᱾ ᱡᱟᱦᱟᱸ ᱛᱮᱫᱚ ᱛᱚ ᱢᱟᱱᱮ ᱚᱞᱚᱜ ᱯᱟᱲᱦᱟᱜ ᱥᱮᱫ ᱦᱚᱸ ᱢᱚᱱ ᱵᱟᱝ ᱞᱟᱜᱟᱜ ᱠᱟᱱ ᱛᱟᱠᱚᱣᱟ ᱟᱨ ᱱᱚᱛᱮ ᱜᱮᱢ ᱠᱷᱮᱞ ᱛᱮ ᱥᱚᱢᱚᱭ ᱦᱚᱸᱠᱚ ᱵᱚᱨᱵᱟᱫ ᱫᱟ᱾ ᱡᱟᱦᱟᱸ ᱠᱟᱨᱚᱱ ᱛᱮ ᱱᱤᱛᱚᱜ ᱩᱱᱠᱩᱣᱟᱜ ᱢᱟᱱᱮ ᱵᱷᱚᱵᱤᱥᱚᱛ ᱢᱤᱫᱴᱮᱱ ᱧᱩᱛᱟᱹᱛ ᱥᱮᱫ ᱪᱟᱞᱟᱜ ᱠᱟᱱᱟ᱾
ᱦᱮᱸ ᱦᱮᱸ
ᱚᱱᱟᱜᱮ ᱟᱫᱚ ᱪᱮᱫᱮ ᱵᱷᱟᱵ ᱛᱮᱵᱚᱱ ᱵᱮᱵᱚᱦᱟᱨᱟ ᱚᱱᱟ ᱚᱱᱟ ᱩᱯᱚᱨ ᱜᱮ ᱱᱩᱵᱷᱚᱨᱚᱜ ᱠᱟᱱᱟ ᱡᱮ ᱯᱷᱳᱱ ᱫᱚ ᱵᱷᱟᱞᱮᱜ ᱟᱥᱮ ᱵᱟᱝ? ᱚᱱᱮ ᱚᱱᱠᱟ ᱟᱫᱚ ᱜᱚᱢᱠᱮ ᱟᱵᱮᱱ ᱞᱟᱹᱭ ᱵᱮᱱ
ᱯᱷᱳᱱ ᱫᱚ ᱠᱤᱪᱷᱩ ᱡᱟᱦᱟᱸ ᱵᱷᱟᱜᱮ ᱡᱟᱦᱟᱸ ᱫᱤᱠ ᱚᱱᱟ ᱠᱤᱪᱷᱩᱞᱟᱹᱭᱮᱫᱟ ᱴᱷᱤᱠ ᱟᱪᱷᱮ
ᱦᱮᱸ ᱦᱮᱸ
ᱠᱟᱨᱚᱱ ᱮᱠᱷᱚᱱ ᱯᱷᱳᱱ ᱦᱚᱭᱛᱳ ᱡᱟᱦᱟᱸ ᱫᱚᱨᱠᱟᱨ ᱨᱮ ᱟᱨᱡᱮᱱᱴ ᱡᱟᱦᱟᱸ ᱯᱮᱲᱟ ᱯᱟᱹᱲᱦᱟᱹ ᱵᱟᱠᱷᱟᱱ ᱡᱮ ᱠᱳᱱᱳ ᱚᱲᱟᱜ ᱠᱚᱨᱮ ᱛᱚ ᱚᱱᱟ ᱥᱚᱸᱜᱮ ᱥᱚᱸᱜᱮ ᱛᱮ ᱠᱚᱞ ᱜᱟᱱᱚᱜ ᱠᱟᱱᱟ ᱾ᱡᱟᱦᱟᱸ ᱟᱹᱰᱤ ᱥᱩᱵᱤᱫᱟ ᱢᱮᱱᱟᱜᱼᱟ᱾
ᱦᱮᱸ
ᱛᱟᱪᱷᱟᱲᱟ ᱱᱮᱛᱟᱨ ᱚᱱᱞᱟᱭᱤᱱ ᱡᱩᱜᱽ, ᱟᱹᱰᱤ ᱠᱤᱪᱷᱩ ᱚᱱᱞᱟᱭᱤᱱ ᱨᱮ ᱥᱟᱨᱪ ᱠᱟᱛᱮᱫ ᱡᱤᱱᱤᱥ ᱦᱚ ᱠᱤᱨᱤᱧ ᱜᱟᱱᱚᱜ ᱠᱟᱱᱟ ᱜᱮᱫᱟᱜ ᱛᱷᱮᱠᱮ ᱟᱹᱰᱤ ᱠᱤᱪᱷᱩ ᱡᱟᱢᱟ ᱠᱟᱯᱚᱲ ᱛᱷᱮᱠᱮ ᱡᱚᱛᱚ ᱧᱟᱢᱚᱜ ᱠᱟᱱᱟ᱾ ᱛᱟᱪᱷᱟᱲᱟ ᱦᱚᱛᱚ ᱡᱟᱦᱟ ᱛᱮᱢ ᱪᱟᱞᱟᱜ-ᱟ᱾ ᱨᱟᱥᱛᱟ ᱡᱩᱫᱤ ᱵᱟᱢ ᱧᱟᱢᱟ ᱛᱟᱦᱚᱞᱮ ᱜᱩᱜᱩᱞ ᱢᱮᱯ ᱠᱷᱩᱞᱟᱹᱣ ᱠᱟᱛᱮᱜ ᱚᱱᱟ ᱨᱟᱥᱛᱟ ᱨᱮᱱᱟᱜ ᱠᱟᱹᱴᱤᱡ ᱴᱷᱤᱠᱟᱱᱟ ᱥᱚᱦᱚᱡ ᱛᱮᱜᱮᱢ ᱵᱩᱡᱽ ᱫᱟᱲᱮᱭᱟᱜ-ᱟ᱾ ᱞᱳᱠᱮᱥᱮᱱ ᱠᱚ, ᱛᱟᱪᱷᱟᱲᱟ ᱢᱳᱵᱟᱭᱤᱞ ᱛᱮ ᱨᱚᱠᱚᱢ ᱟᱹᱰᱤ ᱨᱚᱠᱚᱢ ᱠᱚ ᱵᱤᱡᱽᱱᱮᱥ ᱫᱟ ᱡᱮᱢᱚᱱ ᱤ-ᱠᱚᱢᱟᱨᱥ ᱯᱷᱞᱤᱯᱠᱟᱨᱴ ᱮᱢᱟᱡᱚᱱ ᱛᱮ ᱡᱟᱦᱟᱸᱭ ᱠᱚ ᱢᱮᱱᱟᱜ ᱠᱚᱣᱟ᱾ ᱛᱚ ᱩᱱᱠᱩᱣᱟᱜ ᱟᱹᱰᱤ ᱯᱚᱠᱠᱷᱮ ᱥᱩᱵᱤᱫᱟ ᱦᱩᱭᱩᱜ ᱠᱟᱱᱟ ᱟᱨ ᱵᱤᱵᱷᱤᱱᱱᱚ ᱨᱚᱠᱚᱢ ᱦᱚᱭᱛᱳ ᱚᱱᱞᱟᱭᱤᱱ ᱠᱮᱞᱟᱥ ᱠᱚ ᱪᱟᱞᱟᱜ ᱠᱟᱱᱟ᱾ ᱡᱟᱦᱟᱨᱮ ᱦᱳᱭᱛᱳ ᱪᱟᱹᱠᱨᱤ ᱨᱮᱱᱟᱜ ᱯᱚᱨᱚᱥᱛᱩᱛᱤ ᱠᱚ ᱦᱟᱛᱟᱣᱫᱟ ᱟᱹᱰᱤ ᱜᱤᱫᱽᱨᱟᱹ ᱜᱮ ᱚᱱᱞᱟᱭᱤᱱ ᱠᱮᱞᱟᱥ ᱠᱚ ᱱᱮᱛᱟᱨ ᱟᱹᱰᱤ ᱪᱟᱹᱞᱩ ᱟᱠᱟᱱᱟ᱾
ᱡᱟᱦᱟᱸᱟᱭ ᱦᱚᱳᱭᱛᱚ ᱵᱟᱭᱨᱮᱤᱥ ᱪᱟᱞᱟᱣ ᱠᱟᱛᱮᱮᱫ ᱵᱟᱝᱠᱚ ᱯᱟᱲᱦᱟᱣ ᱫᱟᱲᱮᱭᱟᱜᱼᱟ ᱩᱱᱠᱩ ᱯᱚᱠᱠᱷᱮ ᱚᱱᱞᱟᱭᱤᱱ ᱛᱮ ᱟᱹᱰᱤ ᱥᱩᱵᱤᱫᱷᱟ ᱦᱩᱭᱩᱜ ᱠᱟᱱᱟ ᱚᱲᱟᱜ ᱨᱮ ᱛᱟᱦᱮ ᱠᱟᱛᱮ ᱠᱮᱞᱟᱥ ᱠᱚ ᱮᱴᱮᱱ ᱜᱟᱱᱚᱜ ᱠᱟᱱᱟ ᱢᱟᱱᱮ ᱵᱮᱵ ᱢᱟᱱᱮ ᱩᱯᱚᱠᱟᱨ ᱫᱚ ᱟᱹᱰᱤ ᱜᱮ ᱢᱮᱱᱟᱜ-ᱟ ᱟᱨ ᱠᱤᱪᱷᱩ ᱡᱟ ᱵᱟᱹᱲᱤᱡᱳᱜ ᱚᱱᱟ ᱠᱤᱪᱷᱩᱧ ᱞᱟᱹᱭ ᱫᱟ ᱴᱷᱤᱠ ᱟᱪᱷᱮ
ᱦᱮ
ᱠᱟᱨᱚᱱ ᱱᱮᱛᱟᱨ ᱧᱮᱞᱚᱜ ᱠᱟᱱᱟ ᱚᱛᱤᱨᱤᱠᱛᱚ ᱡᱟᱦᱟᱸᱭ ᱤᱭᱚᱝ ᱡᱮᱱᱟᱨᱮᱥᱚᱱ ᱠᱚ ᱢᱮᱱᱟᱜ ᱠᱚᱣᱟ ᱛᱚ ᱩᱱᱠᱩ ᱢᱟᱱᱮ ᱜᱮᱢᱥ ᱛᱮᱜᱮ ᱵᱮᱥᱤ ᱯᱷᱳᱠᱟᱥ ᱮᱫᱟᱠᱚ ᱢᱟᱱᱮ ᱡᱟᱦᱟᱸ ᱢᱳᱵᱟᱭᱤᱞ ᱜᱮᱢ ᱠᱚ ᱢᱮᱱᱟᱜ-ᱟ ᱛᱚ ᱡᱟᱦᱟᱸ ᱢᱟᱡᱟᱱ ᱵᱮᱲᱟ ᱡᱟᱦᱟᱸ ᱜᱚᱰᱟ ᱨᱮ ᱪᱟᱞᱟᱣ ᱠᱟᱛᱮᱫ ᱯᱷᱩᱴᱵᱚᱞ ᱵᱟ ᱠᱨᱤᱠᱮᱴ ᱡᱮᱠᱳᱱᱳ ᱢᱤᱫᱴᱟᱝ ᱠᱷᱮᱞ ᱚᱱᱟ ᱠᱚᱫᱚ ᱦᱤᱲᱤᱧ ᱪᱟᱵᱟᱭ ᱫᱟᱠᱚ
ᱦᱮ
ᱞᱟᱦᱟᱛᱮ ᱞᱟᱦᱟᱛᱮ ᱡᱮᱢᱚᱱ ᱜᱤᱫᱽᱨᱟᱹ ᱠᱚ ᱡᱚᱛᱚ ᱢᱟᱭᱡᱟ ᱞᱮᱠᱷᱟᱱ ᱜᱮ ᱤᱥᱠᱩᱞ ᱠᱚᱞᱮᱡᱽ ᱠᱚ ᱪᱷᱩᱴᱤ ᱞᱮᱠᱷᱟᱱ ᱜᱮ ᱜᱚᱰᱟ ᱥᱮᱫ ᱠᱚ ᱪᱟᱞᱟᱜ ᱛᱟᱦᱮᱸᱜ ᱢᱟᱱᱮ ᱡᱟᱦᱟᱸᱭ ᱡᱮᱴᱟ ᱟᱭᱟᱜ ᱠᱷᱩᱥᱤᱛᱮ ᱚᱱᱟᱜᱮ ᱠᱷᱮᱞ ᱟᱭ ᱯᱷᱩᱴᱵᱚᱞ ᱠᱚ ᱠᱨᱤᱠᱮᱴ ᱠᱚ ᱠᱷᱮᱞ ᱜᱮᱭᱟ ᱠᱤᱱᱛᱩ ᱚᱱᱟ ᱠᱚ ᱱᱮᱛᱟᱨ ᱫᱚ ᱟᱛᱳ ᱚᱲᱟᱜ ᱠᱚᱨᱮ ᱟᱹᱰᱤ ᱠᱚᱢ ᱜᱮ ᱧᱮᱞᱚᱜ ᱠᱟᱱᱟ ᱡᱚᱛᱚ ᱢᱟᱭᱫᱟᱱ ᱵᱮᱲᱟ ᱪᱟᱞᱟᱣ ᱠᱟᱛᱮ ᱜᱤᱫᱽᱨᱟᱹ ᱠᱚ ᱜᱚᱰᱟ ᱨᱮᱠᱚ ᱫᱩᱲᱩᱵ ᱠᱟᱱᱟ ᱡᱮᱨ ᱡᱟᱨ ᱢᱳᱵᱟᱭᱤᱞ ᱟᱛᱮ ᱠᱚ ᱫᱩᱲᱩᱵ ᱠᱟᱱᱟ ᱫᱤᱭᱮ ᱱᱤᱡᱮᱨᱟᱜ ᱫᱚ ᱯᱷᱳᱱ ᱨᱮᱜᱮ ᱞᱟᱜᱟᱣ ᱮᱱᱟ
ᱦᱮ
ᱟᱨ ᱱᱤᱭᱟᱹ ᱯᱷᱚᱞᱮ ᱚᱛᱤᱨᱤᱠᱛᱚ ᱢᱟᱱᱮ ᱢᱳᱵᱟᱭᱤᱞ ᱥᱮᱫ ᱠᱚ ᱟᱥᱚᱠᱛᱚ ᱜᱚᱫᱚᱜ ᱠᱟᱱᱟ ᱟᱨ ᱢᱳᱵᱟᱭᱤᱞ ᱵᱟᱫ ᱠᱟᱛᱮᱫ ᱡᱩᱫᱤ ᱜᱚᱰᱟ ᱨᱮᱢ ᱠᱷᱮᱞᱟ ᱱᱤᱡᱮ ᱥᱚᱨᱤᱨ ᱥᱟᱥᱛᱷᱚ ᱥᱮᱫ ᱦᱚᱸ ᱵᱷᱟᱜᱮ ᱛᱟᱦᱮᱱᱟ ᱢᱟᱱᱮ ᱥᱩᱥᱛᱷᱚ ᱛᱟᱦᱮᱱᱟ ᱯᱷᱤᱴ ᱮᱢ ᱛᱟᱦᱮᱱᱟ ᱟᱨ ᱢᱳᱵᱟᱭᱤᱞ ᱟᱹᱰᱤ ᱡᱩᱫᱤᱢ ᱵᱮᱵᱚᱦᱟᱨᱟ ᱛᱟᱦᱚᱞᱮ ᱚᱱᱟ ᱥᱠᱤᱱ ᱥᱮ ᱠᱚᱭᱚᱜ ᱠᱟᱛᱮ ᱢᱟᱱ ᱢᱮᱫ ᱨᱮᱱᱟᱜ ᱢᱤᱫᱴ ᱯᱨᱚᱵᱞᱮᱢ ᱦᱮᱡ ᱫᱟᱲᱮᱭᱟᱜ-ᱟ ᱯᱚᱨᱚᱵᱚᱨᱛᱤ ᱠᱟᱞᱨᱮ ᱢᱟᱱᱮ ᱡᱩᱫᱤ ᱵᱮᱥᱤ ᱯᱚᱨᱤᱢᱟᱱᱮᱢ ᱵᱮᱵᱚᱦᱟᱨᱟ
ᱦᱮ
ᱛᱚ ᱢᱤᱫᱴᱟᱝ ᱞᱤᱢᱤᱴ ᱨᱮ ᱵᱮᱵᱚᱦᱟᱨ ᱞᱟᱹᱠᱛᱤ ᱠᱟᱱᱟ ᱢᱟᱱᱮ ᱧᱤᱫᱟᱹ ᱵᱮᱲᱟ ᱦᱚ ᱥᱟᱨᱟ ᱟᱹᱰᱤ ᱦᱚᱲᱜᱮ ᱢᱮᱱᱟᱜ ᱠᱚᱣᱟ ᱡᱮ ᱟᱹᱰᱤ ᱧᱤᱫᱟᱹ ᱜᱟᱹᱲᱤᱡ ᱯᱷᱳᱱ ᱨᱮᱵᱚᱱ ᱩᱭᱩᱢ ᱠᱚᱟᱜ-ᱟ ᱵᱷᱤᱰᱭᱳ ᱠᱚᱵᱚᱱ ᱧᱮᱞ ᱵᱟᱲᱟᱭ ᱜᱮᱭᱟ ᱛᱚ ᱯᱷᱮᱥᱵᱩᱠ ᱤᱱᱥᱴᱟᱜᱨᱟᱢ ᱵᱚᱱ ᱜᱟᱱᱴᱟ ᱜᱮᱭᱟ ᱛᱚ ᱚᱱᱟ ᱠᱚᱨᱮ ᱡᱟᱹᱯᱤᱫ ᱠᱚ ᱰᱤᱥᱴᱟᱵᱚᱜ ᱠᱟᱱᱟ ᱥᱚᱴᱷᱤᱠ ᱯᱚᱨᱤᱢᱟᱱ ᱡᱟᱹᱯᱤᱫ ᱫᱚ ᱵᱟᱝ ᱦᱩᱭᱩᱜ ᱠᱟᱱᱟ ᱛᱚ ᱚᱱᱟ ᱥᱚᱨᱤᱨ ᱥᱟᱥᱛᱷᱚ ᱥᱮᱫ ᱜᱮ ᱱᱤᱭᱟᱹ ᱟᱱᱮ ᱤᱯᱷᱮᱠᱴ ᱦᱩᱭᱩᱜ ᱠᱟᱱᱟ ᱢᱤᱫᱴᱮᱱ ᱞᱤᱢᱤᱴ ᱨᱮ ᱵᱮᱵᱚᱦᱟᱨ ᱞᱮᱠᱷᱟᱱ ᱜᱮ ᱟᱹᱰᱤ ᱜᱮ ᱱᱟᱯᱟᱭᱟ ᱤᱧᱟᱹᱜ ᱢᱚᱱᱮ ᱦᱩᱭᱩᱜ ᱢᱟᱱᱮ ᱢᱤᱫᱴᱟ ᱞᱤᱢᱤᱴ ᱨᱮ ᱵᱮᱵᱚᱦᱟᱨ ᱜᱮ ᱵᱷᱟᱜᱮᱭᱟ ᱛᱟᱯᱚᱨᱮ ᱧᱮᱞᱚᱜ ᱠᱟᱱᱟ ᱡᱮ ᱡᱟᱦᱟᱸᱭ ᱠᱟᱹᱴᱤᱡ ᱡᱟᱦᱟᱸᱭ ᱜᱤᱫᱽᱨᱟᱹ ᱢᱮᱱᱟᱜ ᱠᱚᱣᱟ ᱢᱟᱹᱭ ᱵᱟᱹᱵᱩ ᱛᱟᱠᱚ ᱛᱚ ᱟᱭᱳ ᱵᱟᱵᱟ ᱡᱩᱫᱤ ᱢᱟᱱᱮ ᱮᱢᱱᱤ ᱤᱥᱤᱱ ᱵᱟᱥᱟᱝ ᱠᱚᱨᱮ ᱡᱟᱦᱟᱸᱭ ᱵᱮᱥᱛᱚ ᱨᱮᱠᱚ ᱛᱟᱦᱮᱱ ᱠᱟᱱᱟ ᱠᱟᱹᱢᱤ ᱨᱮᱠᱚ ᱛᱟᱦᱮᱱ ᱠᱟᱱᱟ ᱛᱟᱦᱞᱮ ᱡᱚᱢ ᱥᱩᱢᱚᱭ ᱩᱱᱠᱩ ᱠᱟᱨᱴᱩᱱ ᱵᱟ ᱮᱴᱟᱜ ᱠᱤᱪᱷᱩ ᱪᱟᱹᱞᱩ ᱠᱟᱛᱮᱫ ᱠᱚ ᱩᱱ ᱩᱫᱩᱜ ᱟᱠᱚ ᱢᱟᱱᱮ ᱡᱚᱢ ᱦᱚᱪᱚᱭᱮᱫ ᱠᱚᱣᱟ ᱱᱤᱭᱟᱹ ᱠᱚᱫᱚ ᱠᱤᱱᱛᱩ ᱴᱷᱤᱠ ᱫᱚ ᱵᱟᱝ ᱦᱳᱭ ᱠᱟᱱᱟ ᱠᱟᱹᱴᱤᱡ ᱠᱷᱚᱱ ᱜᱮ ᱟᱫᱚ ᱢᱟᱱᱮ ᱢᱳᱵᱟᱭᱤᱞ ᱥᱮᱫ ᱠᱚ ᱩᱱᱠᱩ ᱟᱥᱚᱠᱛᱚᱜ ᱠᱟᱱᱟ ᱢᱮᱫᱴᱟᱝ ᱱᱮᱥᱟᱨᱮ ᱯᱚᱨᱤᱵᱚᱨᱛᱚᱱᱚᱜ ᱠᱟᱱᱟ ᱛᱟᱨ ᱩᱱᱤ ᱜᱤᱫᱽᱨᱟᱹ ᱡᱚᱠᱷᱚᱱᱮ ᱵᱚᱲᱚᱜ ᱟᱭ ᱛᱟᱦᱚᱞᱮ ᱡᱚᱠᱷᱚᱱᱮ ᱡᱚᱢᱟᱭ ᱛᱚ ᱩᱱᱤ ᱢᱳᱵᱟᱭᱤᱞ ᱜᱮ ᱠᱷᱚᱡᱟᱭ ᱚᱝᱠᱟ ᱟᱥᱛᱮ ᱟᱥᱛᱮ ᱛᱮ ᱢᱳᱵᱟᱭᱤᱞ ᱥᱮᱜ ᱜᱮ ᱢᱟᱱᱮ ᱮᱰᱤᱠᱥᱮᱱ ᱪᱟᱞᱟᱜ ᱠᱟᱱ ᱛᱟᱭᱟ ᱛᱟᱞᱦᱮ ᱩᱱᱤᱭᱟᱜ ᱯᱚᱨᱚᱵᱚᱨᱛᱤ ᱠᱟᱞ ᱨᱮ ᱢᱟᱱᱮ ᱱᱤᱭᱟᱹ ᱱᱮᱥᱟ ᱠᱷᱚᱱ ᱛᱩᱫ ᱟᱹᱰᱤ ᱜᱮ ᱡᱷᱟᱢᱮᱞᱟᱟᱜ ᱛᱟᱭᱟ ᱛᱚ ᱚᱱᱟ ᱠᱟᱹᱴᱤᱡ ᱜᱤᱫᱽᱨᱟᱹ ᱠᱟᱹᱴᱤᱡ ᱜᱤᱫᱽᱨᱟᱹ ᱠᱚ ᱮᱢᱦᱚᱸ ᱞᱟᱹᱠᱛᱤ ᱵᱟᱝ ᱠᱟᱱᱟ ᱟᱨ ᱡᱟᱦᱟᱸᱭ ᱚᱲᱟᱜ ᱠᱚᱨᱮᱜ ᱟᱭᱳ ᱵᱟᱵᱟ ᱠᱚ ᱛᱟᱦᱮᱱᱟ ᱜᱤᱫᱽᱨᱟᱹ ᱠᱟᱴᱤᱡ ᱜᱤᱫᱽᱨᱟᱹ ᱥᱟᱢᱟᱝ ᱨᱮ ᱩᱱᱟᱹᱜ ᱢᱟᱱᱮ ᱢᱳᱵᱟᱭᱤᱞ ᱫᱚ ᱵᱮᱵᱚᱦᱟᱨ ᱫᱚ ᱩᱪᱤᱛ ᱫᱚ ᱵᱟᱝ ᱠᱟᱨᱚᱱ ᱩᱱᱤ ᱜᱤᱫᱽᱨᱟᱹᱭ ᱧᱮᱞᱮᱜ ᱢᱮᱭᱟ ᱟᱢ ᱧᱮᱞ ᱠᱟᱛᱮᱜ ᱜᱮ ᱥᱮᱬᱟᱭᱟᱭ ᱛᱟᱦᱞᱮ ᱠᱤᱱᱛᱩ ᱥᱚᱴᱷᱤᱠ ᱟᱹᱰᱤ ᱵᱮᱵᱚᱦᱟᱨ ᱦᱩᱭᱩᱜ-ᱟ ᱢᱟᱱᱮ ᱢᱤᱫᱴᱟᱝ ᱞᱤᱢᱤᱴ ᱨᱮ ᱦᱮᱡ ᱞᱮᱠᱷᱟᱱ ᱜᱮ ᱵᱷᱟᱜᱮ ᱦᱩᱭᱩᱜ-ᱟ
ᱦᱮᱸ
ᱱᱤᱭᱟᱹ ᱵᱟᱨ ᱟᱨ ᱠᱤᱪᱷᱩᱢ ᱞᱟᱹᱭᱟ ᱠᱤᱪᱷᱩ ᱯᱚᱭᱮᱱᱴ
ᱚ ᱟᱨ ᱱᱤᱛᱚᱜ ᱡᱟᱦᱟᱸ ᱮᱸ ᱦᱚᱸᱜᱼᱚᱭ ᱡᱟᱦᱟᱸ ᱨᱤᱪᱟᱨᱡ ᱠᱚ ᱵᱟᱹᱲᱛᱤ ᱠᱟᱱᱟ ᱛᱟᱨᱯᱚᱨ ᱟᱱᱞᱤᱢᱤᱴᱮᱰ ᱠᱟᱫᱟ ᱠᱚ ᱟᱱᱞᱤᱢᱤᱴᱮᱵ ᱠᱟᱛᱮᱜ
ᱟᱸ
ᱫᱟᱜ ᱫᱚ ᱜᱤᱫᱽᱨᱟᱹ ᱠᱚ ᱢᱚᱱᱮᱭᱮᱫᱟ ᱟᱞᱤᱢᱤᱴᱮᱰ ᱢᱟᱱᱮ ᱠᱚᱢ ᱜᱷᱟᱱᱴᱟ ᱞᱮᱠᱷᱟᱱ ᱤᱧᱟᱹᱜ ᱞᱚᱥ ᱪᱟᱞᱟᱜ ᱠᱟᱱ ᱛᱤᱧᱟᱹ ᱱᱮᱴ ᱠᱚ ᱛᱟᱦᱚᱞᱮ ᱚᱸ ᱚᱱᱟᱛᱮ ᱟᱨᱦᱚᱸ ᱫᱚᱢᱮ ᱠᱚ ᱜᱷᱟᱱᱴᱟᱭᱟᱠᱚ ᱡᱟᱛᱮ ᱩᱱᱟᱹᱜ ᱯᱚᱭᱥᱟ ᱫᱤᱭᱮᱧ ᱦᱮᱸ ᱚᱱᱮ ᱚᱱᱠᱟ ᱠᱟᱛᱮᱫ ᱫᱚᱢᱮ ᱠᱚ ᱜᱷᱟᱱ ᱴᱟᱭᱮᱫᱟ ᱟᱨᱦᱚᱸ ᱠᱚ ᱵᱮᱥᱤ ᱥᱮᱜ ᱜᱮ
ᱛᱟᱯᱚᱨᱮ ᱟᱹᱰᱤ ᱡᱟᱭᱜᱟ ᱨᱮ ᱧᱮᱞᱚᱜ ᱠᱟᱱᱟ ᱡᱮ ᱡᱟᱦᱟᱸ ᱢᱳᱵᱟᱭᱤᱞ ᱨᱮ ᱜᱮᱢ ᱠᱚ ᱢᱮᱱᱟᱜᱼᱟ ᱢᱟᱱᱮ ᱯᱚᱭᱥᱟ ᱫᱤᱭᱮ ᱨᱤᱪᱟᱪ ᱠᱟᱛᱮᱜ ᱜᱮᱢ ᱠᱷᱮᱞ ᱦᱩᱭᱩᱜ ᱛᱟᱢᱟ ᱛᱚ ᱟᱹᱰᱤ ᱜᱟᱱ ᱜᱮ ᱚᱱᱟ ᱢᱟᱱᱮ ᱮᱢᱚᱱ ᱱᱮᱥᱟ ᱨᱮᱠᱚ ᱧᱩᱨᱩᱣ ᱠᱟᱱᱟ ᱡᱮ ᱟᱹᱰᱤ ᱵᱮᱥᱤ ᱯᱚᱨᱤᱢᱟᱱ ᱴᱟᱠᱟ ᱠᱚ ᱠᱷᱚᱨᱚᱪ ᱫᱟ ᱦᱮᱸ ᱚᱲᱟᱜ ᱦᱚᱲ ᱛᱚ ᱵᱟᱝᱠᱚ ᱵᱩᱡ ᱫᱟᱲᱮᱜ ᱠᱟᱱᱟ ᱠᱤᱱᱛᱩ ᱮᱢᱚᱱ ᱫᱷᱤᱨᱮ ᱫᱷᱤᱨᱮ ᱮᱢᱚᱱ ᱚᱱᱟ ᱴᱟᱠᱟ ᱨᱮᱱᱟᱜ ᱯᱚᱨᱤᱢᱟᱱ ᱵᱟᱹᱲᱛᱤᱜ ᱠᱟᱱᱟ ᱞᱟᱥᱴᱟ ᱟᱫᱚ ᱢᱟᱱᱮ ᱯᱩᱞᱤᱥ ᱠᱮᱥ ᱯᱚᱨᱡᱚᱱᱛᱚ ᱦᱳᱭᱳᱜ ᱠᱟᱱᱟ ᱱᱤᱭᱟᱹ ᱢᱟᱱᱮ ᱥᱳᱥᱟᱞ ᱢᱤᱰᱤᱭᱟ ᱨᱮ ᱧᱮᱞᱚᱜ ᱠᱟᱱᱟ ᱠᱷᱚᱵᱚᱨ ᱠᱚ ᱱᱮᱛᱟᱨ ᱡᱟ ᱚᱱᱞᱟᱭᱤᱱ ᱡᱟ ᱯᱚᱭᱥᱟ ᱯᱚᱭᱥᱟ ᱫᱤᱭᱮ ᱜᱮᱢ ᱠᱚ ᱱᱤᱭᱟᱹ ᱠᱚᱜᱤ ᱛᱚ ᱠᱟᱹᱴᱤᱡ ᱠᱚᱱᱴᱨᱳᱞ ᱨᱮ ᱫᱚᱦᱚ ᱫᱚᱨᱠᱟᱨ ᱫᱚᱠᱟᱨ ᱠᱟᱱᱟ ᱚᱲᱟᱜ ᱦᱚᱲ ᱠᱟᱹᱴᱤᱡ ᱜᱤᱫᱽᱨᱟᱹ ᱠᱚ ᱵᱩᱡᱷᱟᱹᱣ ᱠᱚ ᱦᱳᱭᱳᱜᱼᱟ ᱡᱮ ᱚᱠᱟᱴᱟᱜ ᱵᱷᱟᱜᱮᱭᱟ ᱥᱮ ᱵᱟᱹᱲᱤᱡᱼᱟ
ᱦᱮᱸ ᱚᱲᱟᱜ ᱦᱚᱲ ᱦᱚᱸ ᱠᱟᱹᱴᱤᱡ ᱚᱱᱟ ᱞᱚᱠᱠᱷᱚ ᱫᱚᱨᱠᱟᱨᱚᱜ ᱠᱟᱱᱟ ᱜᱤᱫᱽᱨᱟᱹ ᱪᱮᱛᱟᱱ ᱨᱮ ᱡᱮ ᱦᱮᱸ ᱪᱮᱜᱠᱟ ᱜᱷᱟᱱᱴᱟᱭᱮᱫᱟᱭ ᱥᱮ ᱩᱸ ᱞᱤᱢᱤᱴ ᱨᱮ ᱮᱢ ᱫᱚᱨᱠᱟᱨ ᱛᱟᱨᱯᱚᱨ ᱜᱤᱫᱽᱨᱟᱹ ᱡᱚᱠᱷᱚᱱ ᱥᱤᱥᱠᱩᱞ ᱨᱮ ᱯᱟᱲᱦᱟᱜᱼᱟ ᱛᱚᱠᱷᱚᱱ ᱫᱚ ᱢᱟᱱᱮ ᱩᱱᱤ ᱛᱚ ᱮ ᱢᱳᱵᱟᱭᱤᱞ ᱦᱟᱛ ᱦᱚᱪᱚ ᱵᱟᱝ ᱜᱟᱱᱚᱜᱼᱟ ᱡᱮ ᱦᱮᱸ ᱵᱟᱹᱵᱩ ᱠᱤ ᱠᱤᱨᱤᱧᱟᱭ ᱦᱩᱭᱩᱜᱼᱟ ᱦᱮᱸ ᱡᱚᱠᱷᱚᱱᱮ ᱢᱟᱨᱟᱝ ᱚᱜᱼᱟ ᱛᱚᱠᱷᱚᱱ ᱫᱚ ᱴᱷᱤᱠ ᱜᱮᱭᱟ ᱠᱤᱱᱛᱩ ᱱᱚᱣᱟ ᱮᱸ ᱡᱮ ᱢᱟᱡᱽᱫᱷᱚᱢᱤᱠᱮ ᱮᱢ ᱠᱤᱫᱟ ᱮᱭᱤᱪᱮᱥᱮ ᱮᱢ ᱞᱟᱹᱜᱤᱫ ᱱᱚᱣᱟ ᱞᱟᱦᱟ ᱫᱚ ᱵᱟᱝ ᱦᱮᱸ ᱠᱤᱨᱤᱧᱟᱭ ᱦᱩᱭᱩᱜᱼᱟ ᱡᱮ ᱱᱤᱨᱫᱤᱥᱴᱚ ᱢᱟᱱᱮ ᱠᱚᱞᱮᱡᱽ ᱡᱚᱠᱷᱚᱱᱮ ᱪᱟᱞᱟᱜᱼᱟ ᱦᱮᱸ ᱛᱚᱠᱷᱚᱱ ᱛᱮᱫᱚ ᱠᱟᱹᱴᱤᱡ ᱢᱟᱨᱟᱝ ᱚᱭᱟᱭ ᱟᱡ ᱦᱚᱸᱭ ᱵᱩᱡᱟ ᱦᱳᱭ ᱛᱚᱠᱷᱚᱱ ᱦᱟᱛᱟᱣᱟᱭ ᱦᱩᱭᱩᱜᱼᱟ ᱟᱨ ᱮ ᱮᱢᱚᱱ ᱵᱟᱝ ᱠᱟᱱᱟ ᱡᱮ ᱦᱮᱸ ᱦᱟᱛᱟᱣ ᱛᱮ ᱦᱳᱭᱳᱜᱼᱟ ᱛᱟᱨ ᱯᱚᱨ ᱟᱫᱚ ᱩᱱᱤ ᱥᱮᱜ ᱞᱚᱠᱠᱷᱚ ᱵᱟᱝ ᱛᱟᱦᱮᱱᱟ ᱩᱱᱤ ᱛᱟᱹᱭ ᱨᱮᱦᱚᱸ ᱧᱮᱞᱮ ᱦᱩᱭᱩᱜᱼᱟ ᱩᱱᱤ ᱫᱚ ᱜᱤᱫᱽᱨᱟᱹ ᱢᱟᱱᱮ ᱩᱱᱤ ᱫᱚ ᱥᱚᱢᱚᱭ ᱠᱟᱹᱴᱤᱡ ᱠᱟᱹᱴᱤᱡ ᱦᱚᱲ ᱟᱨᱠᱤ ᱩᱱᱤ ᱫᱚ ᱩᱸ ᱦᱮᱸ ᱜᱟᱭᱤᱰ ᱨᱮᱜᱮ ᱫᱚᱦᱚᱭ ᱦᱩᱭᱩᱜᱼᱟ ᱦᱮᱸ
ᱦᱮᱸ
ᱦᱮᱸ ᱜᱚᱝ ᱜᱚᱝᱠᱮ ᱞᱟᱹᱭ ᱵᱮᱱ ᱟᱨᱦᱚᱸ
ᱟ ᱟᱨ ᱴᱚᱯᱤᱠᱤᱧ ᱞᱟᱹᱭᱮᱫ ᱛᱟᱞᱟᱝᱟ ᱴᱷᱤᱠ ᱟᱪᱷᱮ
ᱦᱮᱸ ᱦᱮᱸ
ᱦᱮᱞᱳ ᱟᱸᱚᱢᱚᱜ ᱞᱟᱹᱭ ᱟᱵᱚ ᱢᱟᱱᱮ ᱟᱵᱚ ᱡᱟᱭ ᱦᱚᱲ ᱢᱮᱱᱟᱜ ᱵᱚᱱᱟ ᱥᱟᱱᱛᱟᱲ ᱠᱚ ᱢᱟᱱᱮ ᱟᱵᱚ ᱚᱱᱮ ᱵᱤᱡᱽᱱᱮᱥ ᱥᱮᱫ ᱫᱚ ᱠᱤᱱᱛᱩ ᱥᱮᱨᱚᱠᱚᱢ ᱠᱚᱢ ᱵᱟᱵᱚᱱ ᱧᱮᱞᱚᱜ ᱠᱟᱱᱟ ᱱᱤᱭᱟᱹ ᱱᱟᱜ ᱠᱟᱨᱚᱱ ᱠᱤᱪᱷᱩ ᱞᱟᱹᱭ ᱞᱮᱠᱷᱟᱱᱼᱟ ᱠᱷᱟᱜᱮ ᱠᱚᱜᱼᱟ ᱠᱟᱨᱚᱱ ᱠᱚ ᱫᱚᱢ ᱧᱮᱞ ᱫᱟ ᱡᱟᱦᱟᱸᱨᱮ ᱠᱤᱥᱩ ᱱᱟ ᱠᱤᱥᱩ ᱵᱤᱡᱽᱱᱮᱥ ᱡᱚᱲᱟᱣ ᱢᱮᱱᱟᱜ ᱠᱚᱮᱭᱟ ᱦᱚᱭᱛᱳ ᱦᱟᱴ ᱫᱚᱠᱟᱱ ᱵᱟ ᱡᱮᱠᱳᱱᱳ ᱥᱟᱠ ᱥᱚᱵᱽᱡᱤ ᱢᱟᱱᱮ ᱤᱱᱠᱟᱢ ᱢᱤᱫᱴᱟᱝ ᱪᱤᱠᱟᱹᱛᱮ ᱵᱚᱱ ᱤᱱᱠᱟᱢᱟ ᱚᱱᱟ ᱢᱚᱱᱳᱵᱷᱟᱵᱽ ᱠᱤᱱᱛᱩ ᱩᱱᱠᱩ ᱨᱮ ᱛᱟᱦᱮᱱ ᱠᱟᱱ ᱜᱮᱭᱟ ᱠᱤᱱᱛᱩ ᱟᱵᱚ ᱥᱟᱱᱛᱟᱲ ᱠᱚᱫᱚ ᱵᱤᱡᱽᱱᱮᱥ ᱥᱮᱫ ᱫᱚ ᱠᱤᱱᱛᱩ ᱮᱠᱟᱞ ᱜᱮ ᱟᱹᱰᱤ ᱠᱚᱢ ᱢᱟᱱᱮ ᱵᱟᱝ ᱞᱮᱠᱟᱜᱮ ᱱᱤᱭᱟᱹ ᱨᱮᱱᱟᱜ ᱠᱟᱨᱚᱱ ᱡᱩᱫᱤ ᱤᱪᱷᱩᱵᱮᱱ ᱞᱟᱹᱭ ᱠᱮᱭᱟ?
ᱚ ᱦᱚᱸᱜᱼᱱᱟ ᱵᱤᱡᱽᱱᱮᱥ ᱦᱮᱸ ᱱᱚᱣᱟ ᱫᱚ ᱢᱤᱫᱴᱮᱱ ᱢᱤᱫᱴᱮᱱ ᱦᱚᱼᱦᱚᱲ ᱛᱟᱞᱟᱨᱮ ᱢᱤᱫᱴᱮᱱ ᱠᱟᱹᱢᱤ ᱦᱚᱲ ᱛᱟᱞᱟᱨᱮ ᱵᱚᱞᱛᱮ ᱵᱤᱡᱽᱱᱮᱥ ᱡᱚᱠᱷᱚᱱᱮᱢ ᱠᱷᱩᱞᱟᱹᱣ ᱫᱟ ᱛᱚᱠᱷᱚᱱ ᱦᱟᱱᱟ ᱱᱟ ᱥᱟᱵ ᱠᱟᱜ ᱢᱮ ᱟᱹᱠᱷᱨᱤᱧ ᱫᱟᱢ ᱦᱮᱸ ᱠᱷᱩᱞᱟᱹᱣ ᱠᱮᱫᱟ ᱥᱮ ᱦᱟᱴ ᱵᱟᱡᱟᱨ ᱫᱚᱠᱟᱱ ᱠᱷᱚᱱ ᱱᱟᱱᱟ ᱨᱚᱠᱚᱢ ᱦᱚᱲ ᱠᱚᱠᱚ ᱦᱤᱡᱩᱜᱼᱟᱠᱚ ᱚᱱᱮ ᱚᱱᱟ ᱟᱨ
ᱦᱮᱸ
ᱱᱩᱠᱩ ᱠᱚ ᱫᱚ ᱡᱮ ᱢᱟᱱᱮ ᱠᱟᱹᱴᱤᱡ ᱢᱮᱫᱴᱮᱱ ᱞᱟᱡᱟᱣ ᱵᱚᱛᱚᱨ ᱢᱮᱫᱴᱮᱱ ᱦᱮᱱᱟᱜ ᱛᱟᱠᱚᱣᱟ ᱡᱮ ᱦᱮᱸ ᱪᱮᱜ ᱪᱮᱫᱠᱟ ᱢᱟᱱᱮ ᱢᱚᱱᱮ ᱞᱟᱜᱟᱣ ᱟᱠᱚᱣᱟ ᱦᱮᱸ ᱱᱚᱝᱠᱟᱧ ᱟᱹᱠᱷᱨᱤᱧᱟ ᱦᱚᱲ ᱠᱚᱠᱚ ᱧᱮᱞᱤᱧᱟ ᱦᱚᱸᱜ ᱱᱟ ᱢᱚᱱᱮ ᱵᱟᱝ ᱜᱟᱱᱚᱜᱼᱟ ᱫᱤᱠᱩ ᱫᱚ ᱥᱚᱵ ᱥᱚᱢᱚᱭ ᱠᱩ ᱢᱚᱱᱮ ᱠᱚ ᱠᱳᱱᱳ ᱠᱟᱹᱢᱤ ᱜᱮ ᱵᱟᱝ ᱠᱷᱟᱴᱚᱣᱟ ᱡᱟᱦᱟᱱᱟᱜ ᱜᱮᱢ ᱠᱟᱹᱢᱤᱭᱟ ᱚᱸᱼᱚᱜ ᱚᱱᱟᱜᱮ ᱢᱟᱱᱮ ᱢᱟᱨᱟᱝ ᱜᱮᱭᱟ ᱦᱮᱸ ᱡᱟᱨ ᱯᱷᱚᱞᱮ ᱩᱱᱠᱩ ᱜᱮ ᱞᱟᱦᱟᱜ ᱟᱠᱚ᱾ ᱟᱨ ᱟᱵᱚ ᱦᱚᱲ ᱞᱮᱜ ᱱᱚᱣᱟᱧ
ᱦᱮᱸ
ᱠᱚ ᱢᱚᱱᱮᱭᱟ ᱚᱱᱮ ᱚᱱᱟ ᱟᱵᱚ ᱚᱱ ᱚᱱᱟᱜᱮ ᱱᱤᱡᱮ ᱱᱤᱡ ᱛᱮᱜᱮᱢ ᱢᱚᱱᱮᱭᱟ ᱡᱮ ᱪᱮᱫ ᱠᱚ ᱢᱚᱱᱮᱭᱟ ᱦᱚᱲ ᱫᱚ ᱪᱮᱫ ᱦᱚᱸ ᱵᱟᱠᱚ ᱢᱚᱱᱮᱭᱟ ᱚᱱᱟ ᱫᱚ ᱱᱤᱡᱮ ᱛᱮᱜᱮ ᱟᱵᱚ ᱵᱚᱱ ᱢᱚᱱᱮᱭᱟ ᱵᱟᱠᱷᱟᱱ ᱫᱚ ᱚᱱᱮ ᱯᱚᱭᱥᱟ ᱡᱩᱫᱤ ᱢᱤᱫ ᱫᱷᱟᱣ ᱡᱟᱦᱟᱸ ᱞᱮᱠᱟ ᱠᱟᱛᱮᱜ ᱜᱮ ᱟᱢ ᱥᱟᱵ ᱠᱟᱜ ᱢᱮ ᱡᱟᱦᱟᱱᱟᱜ ᱜᱮᱢ ᱠᱟᱹᱢᱤ ᱠᱮᱫᱟ ᱪᱷᱳᱴᱳ ᱠᱷᱟᱴᱚ ᱤᱭᱟᱹ ᱛᱮᱜᱮ ᱥᱚᱵᱽᱡᱤ ᱫᱚᱠᱟᱱ ᱛᱮᱜᱮ ᱟᱢ ᱡᱩᱫᱤ ᱵᱚᱦᱩ ᱴᱟᱠᱟᱢ ᱤᱱᱠᱟᱢ ᱠᱮᱫᱟ ᱛᱚᱠᱷᱚᱱ ᱛᱚ ᱟᱢᱫᱚ ᱥᱚᱵᱽᱡᱤ ᱫᱚᱠᱟᱱ ᱫᱚ ᱵᱟᱠᱚ ᱧᱮᱞ ᱛᱟᱢᱟ ᱡᱮ ᱦᱮᱸ ᱥᱚᱵᱽᱡᱤ ᱛᱮ ᱤᱼᱤᱜᱼᱤᱜ ᱱᱚᱝᱠᱟᱣ ᱠᱟᱱᱟᱭ ᱛᱚᱠᱷᱚᱱ ᱫᱚ ᱟᱢ ᱫᱚ ᱢᱟᱱᱮ ᱢᱮᱫᱴᱮᱱ ᱟᱞᱟᱫᱟ ᱞᱮᱵᱮᱞ ᱨᱮᱢ ᱪᱟᱞᱟᱜᱼᱟ ᱛᱚᱠᱷᱚᱱ ᱫᱚ ᱟᱢᱜᱮ ᱠᱚ ᱢᱮᱫᱴᱮᱱ ᱥᱟᱵᱟᱥᱤ ᱠᱚ ᱮᱢᱟᱢ ᱟᱠᱚ᱾
ᱦᱮᱸ
ᱚᱱᱟ ᱚᱱᱠᱟᱱ ᱠᱟᱛᱷᱟ ᱦᱮᱸ ᱜᱚᱢᱠᱮ ᱞᱟᱹᱼᱞᱟᱹᱭᱵᱮᱱ ᱟᱵᱮᱱ
ᱠᱤᱱᱛᱩ ᱟᱵᱚ ᱵᱤᱡᱽᱱᱮᱥ ᱥᱮᱫ ᱵᱟᱵᱚᱱ ᱦᱤᱡᱩᱜ ᱠᱟᱱᱟ ᱢᱟᱱᱮ ᱦᱟᱺᱰᱤ ᱯᱟᱹᱣᱨᱟᱹ ᱡᱟᱦᱟᱸ ᱵᱤᱡᱽᱱᱮᱥ ᱚᱱᱟ ᱥᱮᱜ ᱠᱤᱱᱛᱩ ᱵᱮᱥᱤ ᱵᱚᱱ ᱛᱟᱦᱮᱸᱱ ᱠᱟᱱᱟ ᱡᱟᱦᱟᱸᱨᱮ ᱦᱚᱭᱛᱳ ᱦᱟᱴ ᱯᱟᱛᱟ ᱦᱳᱭᱳᱜ ᱠᱟᱱᱟ ᱦᱟᱺᱰᱤ ᱯᱟᱹᱣᱨᱟᱹ ᱟᱛᱮᱜ ᱠᱤᱱᱛᱩ ᱵᱮᱥᱤ ᱵᱚᱱ ᱪᱟᱞᱟᱜ ᱠᱟᱱᱟ ᱢᱟᱱᱮ ᱱᱤᱭᱟᱹ ᱡᱩᱫᱤ ᱟᱠᱷᱠᱷᱨᱤᱧ ᱵᱚᱱ ᱫᱟᱲᱮᱭᱟᱜᱼᱟ ᱤᱧᱟᱹᱜ ᱢᱚᱱᱮ ᱦᱩᱭᱩᱜ ᱠᱟᱱᱟ ᱵᱮᱠᱛᱤ ᱜᱚᱛᱚ ᱡᱮ ᱮᱴᱟᱜ ᱵᱤᱡᱽᱱᱮᱥ ᱦᱚᱸᱵᱚᱱ ᱫᱟᱲᱮᱭᱟᱜᱼᱟ ᱠᱤᱱᱛᱩ ᱟᱵᱚ ᱢᱟᱱᱮ ᱢᱤᱫᱴᱟᱝ ᱥᱟᱸᱦᱚᱥ ᱚᱱᱟ ᱥᱟᱸᱦᱚᱥ ᱟᱛᱮᱜ ᱦᱤᱡᱩᱜ ᱦᱩᱭᱩᱜᱼᱟ ᱠᱤᱱᱛᱩ ᱚᱱᱟ ᱥᱟᱸᱦᱚᱥ ᱜᱮ ᱵᱟᱵᱚᱱ ᱧᱟᱢ ᱫᱟ ᱟᱨ ᱛᱟᱯᱚᱨᱮ ᱦᱩᱭᱩᱜ ᱠᱟᱱᱟ ᱡᱟᱦᱟᱸᱭ